ᱡᱚᱦᱟᱨ ᱜᱮ ᱜᱚᱢᱠᱮ
ᱦᱚᱸᱻ ᱡᱚᱦᱟᱨ ᱡᱚᱦᱟᱨ ᱛᱟᱨ ᱯᱚᱨᱮ ᱚᱠᱟ ᱥᱮᱱ ᱨᱮ ᱢᱮᱱᱟᱜ ᱵᱤᱱᱟ ᱚᱲᱟᱜ ᱥᱮᱱ ᱨᱮᱜᱮ
ᱦᱮᱞᱳ
ᱦᱟᱸ ᱞᱟᱹᱭᱫᱟ ᱞᱤᱧ ᱪᱮᱫ ᱞᱮᱠᱟ ᱢᱮᱱᱟᱜ ᱵᱤᱱᱟ?
ᱮᱻ ᱡᱟᱹᱯᱩᱫ ᱨᱮᱻ ᱜᱚᱢᱠᱮ ᱫᱚᱢᱮ ᱡᱩᱛ ᱫᱚ ᱵᱟᱝᱟ ᱦᱚᱲᱢᱚ ᱠᱚ ᱠᱟᱹᱴᱤᱡ ᱱᱚᱣᱟ ᱞᱚᱦᱚᱫ ᱵᱟᱲᱟ ᱦᱩᱭ ᱵᱟᱲᱟᱛᱚ ᱡᱟᱹᱯᱩᱫ ᱠᱚᱨᱮ ᱟᱫᱚ ᱩᱱᱟᱹᱝ ᱪᱮᱦᱨᱟ ᱫᱚ ᱦᱚᱲᱢᱚ ᱠᱚᱦᱚᱸ ᱵᱟᱭ ᱵᱩᱡᱷᱟᱹᱜ ᱠᱟᱱᱟ ᱟᱨᱠᱤ
ᱦᱚᱸᱭ
ᱦᱳᱭ ᱟᱹᱵᱤᱱ ᱜᱮ ᱢᱟᱥᱮ ᱪᱮᱫ ᱦᱮᱸ ᱡᱚᱢ ᱵᱟᱲᱟ ᱦᱩᱭ ᱟᱠᱟᱱᱟ
ᱚ ᱟᱫᱚ ᱜᱚᱝᱠᱮ ᱟᱹᱰᱤ ᱦᱮᱸ ᱥᱮᱛᱟᱜ ᱫᱟᱠᱟ
ᱦᱮᱸ ᱱᱚᱣᱟ ᱫᱚ ᱢᱟᱡᱟᱱ ᱜᱚᱝᱠᱮ
ᱫᱟᱠᱟ ᱠᱟᱜ ᱢᱟᱱᱮ ᱛᱤᱠᱤᱱ ᱫᱟᱠᱟ
ᱛᱤᱠᱤᱱ ᱫᱟᱠᱟ ᱦᱚᱭ ᱛᱤᱠᱤᱱ ᱫᱟᱜ ᱢᱟᱹᱰᱤ ᱫᱟᱠᱟ ᱜᱮ ᱟᱵᱚ ᱫᱚ ᱟᱸᱻ ᱟᱵᱚ ᱟᱹᱫᱤᱵᱟᱹᱥᱤ ᱠᱷᱮᱨᱣᱟᱲ ᱦᱚᱲ ᱫᱚ ᱫᱟᱜ ᱢᱟᱹᱰᱤ ᱫᱟᱠᱟ ᱜᱮ ᱟᱵᱚᱱᱟ ᱦᱚᱲᱢᱚ ᱨᱮᱫᱚ ᱟᱹᱰᱤ ᱜᱟᱱᱮ ᱤᱭᱟᱹᱭᱟ ᱚᱱᱟ ᱫᱚ ᱨᱟᱱ ᱞᱮᱠᱟᱭ ᱠᱟᱹᱢᱤᱭᱟ ᱟᱵᱚᱣᱟᱜ ᱫᱚ ᱪᱷᱟᱹᱱᱤ ᱫᱟᱠᱟ ᱫᱤᱠᱩ ᱠᱚᱫᱚ ᱠᱚ ᱪᱷᱟᱹᱱᱤ ᱫᱟᱠᱟᱭᱟ ᱜᱚᱝᱠᱮ ᱫᱤᱠᱩ ᱠᱚᱫᱚ
ᱦᱮᱸ ᱟᱫᱚ ᱟᱯᱮ ᱥᱮᱫ ᱜᱮ ᱡᱟᱹᱲᱤ ᱠᱚ ᱪᱮᱫ ᱞᱮᱠᱟ ᱟᱯᱮᱥᱮᱫ ᱫᱟᱜ ᱡᱟᱹᱲᱤ ᱠᱚ ᱪᱮᱫ ᱞᱮᱠᱟ ᱜᱚᱝᱠᱮ
ᱫᱟᱜ ᱡᱟᱹᱲᱤ ᱫᱚ ᱱᱚᱜᱼᱚᱭ ᱵᱷᱟᱹᱜᱤ ᱜᱮ ᱞᱟᱜᱟᱣ ᱫᱚ ᱞᱟᱜᱟᱣ
ᱡᱟᱹᱲᱤ ᱠᱮᱫᱟ
ᱟᱪᱪᱷᱟ
ᱟᱫᱚ ᱜᱚᱝᱠᱮ ᱱᱚᱜᱼᱚᱭ ᱪᱟᱥ ᱠᱟᱹᱢᱤ ᱠᱚ ᱞᱟᱹᱜᱤᱫ ᱜᱮ ᱪᱷᱩᱴᱟᱹᱣ ᱵᱟᱲᱟ ᱦᱩᱭᱩᱜ ᱞᱟᱹᱜᱤᱫ ᱫᱟᱜ ᱜᱮ ᱠᱚᱭᱚᱜ ᱵᱟᱲᱟ ᱦᱩᱭ ᱟᱠᱟᱱᱟ ᱟᱨ
ᱱᱚᱜᱼᱚᱭᱱᱟ ᱵᱚᱸᱜᱟ ᱵᱩᱨᱩ ᱠᱚᱜᱮ ᱪᱮᱫ ᱠᱚ ᱪᱤᱠᱟᱹ ᱟᱵᱚᱱ ᱠᱟᱱᱟ
ᱦᱳᱭ ᱦᱳᱭ ᱟᱫᱚ ᱟᱯᱮ ᱫᱚ ᱪᱮᱫ ᱞᱮᱠᱟᱱ ᱫᱤᱥᱚᱢ ᱠᱚᱫᱚ ᱠᱟᱱᱟ ᱜᱚᱝᱠᱮ ᱰᱟᱹᱦᱤ ᱫᱤᱥᱚᱢ ᱥᱮ ᱫᱷᱤᱨᱤ ᱰᱩᱝᱨᱤ ᱫᱤᱥᱚᱢ ᱥᱮ ᱚᱱᱠᱟ ᱞᱚᱥᱚᱫ ᱫᱤᱥᱚᱢ ᱠᱚ ᱚᱠᱟᱞᱮᱠᱟ ᱫᱤᱥᱚᱢ ᱠᱚᱫᱚ
ᱵᱟᱝ ᱫᱤᱥ ᱫᱚ ᱱᱚ ᱦᱤᱭᱟᱹᱟᱹᱲ ᱫᱤᱥᱚᱢ ᱞᱚᱥᱚᱫ ᱫᱤᱥᱚᱢ ᱜᱮ ᱰᱟᱹᱦᱤ ᱢᱟᱱᱮ ᱪᱮᱫ ᱞᱤᱧ ᱞᱟᱹᱭᱟ ᱦᱚ ᱵᱤᱞᱮᱛ ᱫᱤᱥᱚᱢ ᱟᱨᱠᱤ
ᱵᱤᱞᱮᱫᱽ ᱵᱤᱞᱮᱫᱽ ᱟᱪᱪᱷᱟ ᱦᱳᱭ ᱦᱳᱭ ᱦᱚᱸ ᱛᱚᱵᱮ ᱪᱟ ᱪᱟᱥ ᱠᱚᱢᱟ ᱟᱹᱰᱤ ᱵᱮᱥ ᱫᱷᱟᱨᱟ ᱜᱮ ᱦᱩᱭᱩᱜᱼᱟ ᱛᱟᱦᱚᱞᱮ ᱠᱷᱟᱱ ᱦᱩᱭ ᱫᱚ
ᱦᱮᱸ ᱵᱮᱥ ᱫᱚ ᱵᱮᱥ ᱜᱮ ᱦᱩᱭᱩᱜᱼᱟ ᱟᱫᱚ ᱱᱚᱜᱼᱚᱭ ᱫᱟᱜ ᱡᱟᱹᱲᱤ ᱠᱚᱜᱮ
ᱦᱳᱭ ᱫᱟᱜ ᱡᱟᱹᱲᱤ ᱠᱚᱦᱚᱸ ᱱᱚᱝᱠᱟ ᱦᱳᱭ ᱱᱚᱝᱠᱟ ᱠᱟᱱᱟ ᱜᱚᱝᱠᱮ ᱫᱟᱜ ᱡᱟᱹᱲᱤ ᱠᱚᱦᱚᱸ ᱱᱤᱛᱚᱜ ᱢᱟ ᱮ ᱟᱵᱚ ᱢᱟᱹᱱᱢᱤ ᱟᱹᱰᱤ ᱜᱮᱵᱚᱱ ᱟᱹᱰᱤ ᱡᱳᱨ ᱵᱚᱱ ᱦᱤᱥᱟᱹ ᱥᱩᱭᱟᱹ ᱤᱫᱤᱭᱮᱱᱟ ᱱᱤᱛᱚᱜ ᱫᱚ
ᱚᱻ
ᱵᱟᱵᱚ ᱜᱟᱯᱟᱱ ᱟᱵᱚ ᱵᱟᱵᱚ ᱜᱟᱯᱟᱱ ᱠᱟᱱᱟ ᱦᱚᱲ ᱚᱠᱚᱭ ᱦᱚᱸ ᱚᱠᱚᱭ ᱪᱮᱛᱟᱱ ᱨᱮ ᱵᱤᱥᱥᱟᱹᱥ ᱵᱟᱝ ᱦᱩᱭᱩᱜ ᱠᱟᱱ ᱛᱟᱠᱚᱣᱟ ᱯᱟᱹᱛᱭᱟᱹᱣ ᱵᱟᱝ ᱦᱩᱭᱩᱜ ᱠᱟᱱᱟ ᱠᱟᱱ ᱛᱟᱠᱚᱣᱟ ᱡᱟᱦᱟᱸ ᱠᱷᱟᱹᱛᱤᱨ ᱱᱤᱛᱚᱜ ᱵᱚᱸᱜᱟ ᱵᱩᱨᱩ ᱠᱚ ᱥᱤᱨᱡᱚᱱᱤᱭᱟᱹ ᱵᱚᱸᱜᱟ ᱵᱩᱨᱩ ᱪᱟᱸᱫᱳ ᱵᱚᱸᱜᱟ ᱠᱚᱦᱚᱸ ᱟᱹᱰᱤ ᱡᱳᱨ ᱠᱚ ᱟᱹᱲᱤᱥ ᱤᱫᱤᱭᱮᱱᱟ ᱟᱫᱚ ᱱᱚᱣᱟ ᱟᱹᱲᱤᱥ ᱤᱫᱤᱭᱮᱱ ᱠᱷᱟᱱ ᱠᱷᱟᱹᱛᱤᱨ ᱛᱮᱜᱮᱠᱚ ᱱᱤᱛᱳᱜ ᱫᱚ ᱟᱵᱚ ᱫᱚ ᱱᱚᱝᱠᱟᱱ ᱫᱚᱥᱟᱨ ᱨᱮᱵᱚᱱ ᱢᱩᱦᱤᱢ ᱨᱮᱵᱚᱱ ᱧᱩᱨᱩᱜ ᱠᱟᱱᱟ ᱦᱮᱸᱥᱮ ᱱᱚᱜᱼᱚᱭ ᱱᱟᱦᱟᱜ ᱥᱟᱱ ᱵᱚᱸᱜᱟ ᱥᱮᱴᱮᱨᱚᱜ ᱠᱟᱱᱟ ᱱᱟᱱᱟᱜ ᱟᱫᱚ ᱥᱟᱱ ᱵᱚᱸᱜᱟ ᱢᱟ ᱮᱱᱠᱷᱟᱱ ᱦᱟᱹᱨᱭᱟᱹᱲ ᱵᱚᱸᱜᱟ ᱠᱟᱱ ᱛᱟᱵᱚᱱᱟ ᱦᱟᱸᱜ ᱦᱟᱹ ᱚᱝᱠᱟ ᱵᱚᱸᱜᱟᱼᱵᱩᱨᱩ ᱱᱟᱦᱟᱜ ᱟᱵᱚ ᱢᱟ ᱟᱸ ᱵᱚ ᱪᱟᱸᱫᱚ ᱯᱩᱨᱟᱹᱣ ᱞᱮᱱᱠᱷᱟᱱ ᱜᱮ ᱦᱟᱸᱜ ᱟ ᱵᱚᱸᱜᱟ ᱠᱚ ᱢᱮᱱᱟᱜ ᱟᱠᱟᱫᱟ ᱚᱱᱠᱟ ᱟᱫᱚ
ᱟᱫᱚ ᱪᱟᱸᱫᱳ ᱵᱚᱸᱜᱟ ᱠᱚ ᱱᱚᱝᱠᱟ ᱠᱚ ᱟᱵᱚ ᱢᱟᱹᱱᱢᱤ ᱪᱮᱛᱟᱱ ᱨᱮ ᱢᱤᱫᱴᱟᱝ ᱟᱹᱲᱤᱥ ᱦᱮᱡᱼᱟᱜ ᱠᱚᱣᱟ ᱡᱟᱦᱟᱸ ᱠᱷᱟᱹᱛᱤᱨ ᱚᱠᱛᱚ ᱡᱟᱹᱱᱤᱡ ᱟᱵᱚ ᱠᱟᱹᱢᱤ ᱯᱩᱨᱟᱹᱣ ᱦᱚᱪᱚ ᱞᱟᱹᱜᱤᱫ ᱦᱚᱸ ᱠᱤᱱᱛᱩ ᱟᱵᱚ ᱫᱟᱜ ᱵᱟᱠᱚ ᱠᱚᱭ ᱮᱟᱦᱟ ᱵᱚᱱ ᱠᱟᱱᱟ
ᱟᱪᱷᱟ ᱜᱚᱝᱠᱮ ᱱᱚᱣᱟ ᱛᱟᱦᱚᱞᱮ ᱱᱚᱣᱟ ᱵᱚᱸᱜᱟ ᱵᱩᱨᱩ ᱠᱚ ᱴᱷᱤᱠ ᱚᱠᱛᱚ ᱨᱮ ᱵᱟᱵᱚᱱ ᱠᱚᱨᱟᱣ ᱮᱫ ᱛᱮᱜᱮ ᱥᱮ ᱪᱮᱫ ᱯᱟᱞᱮ
ᱵᱟᱝᱼᱟ ᱵᱟᱝᱟ ᱮᱠ
ᱟᱹᱵᱩ ᱢᱟ ᱟᱹᱫᱤᱵᱟᱹᱥᱤ ᱦᱚᱲ ᱫᱷᱤᱨᱤ ᱫᱟᱨᱮ ᱵᱩᱨᱩ ᱵᱚᱸᱜᱟ ᱦᱚᱲ ᱠᱟᱱᱟ ᱵᱩᱱ ᱥᱤᱨᱡᱚᱱᱤᱭᱟᱹ ᱵᱚᱸᱜᱟ ᱵᱩᱨᱩ ᱥᱟᱞᱟᱜ ᱟᱵᱚᱱᱟᱜ ᱢᱟ ᱥᱟᱹᱜᱟᱹᱭ ᱢᱮᱱᱟᱜᱼᱟ᱾ ᱟᱫᱚ ᱯᱟ ᱟᱸᱡᱚᱢ ᱟᱠᱟᱱᱟ ᱡᱚᱛᱷᱟᱛ ᱚᱠᱛᱚ ᱨᱮᱜᱮ ᱫᱟᱜ ᱡᱟᱹᱲᱤ ᱠᱚ ᱦᱩᱭᱩᱜ ᱛᱟᱦᱮᱸᱱᱟ ᱟᱨ ᱪᱟᱸᱫᱚ ᱯᱤᱪᱷᱤ ᱜᱮ ᱵᱚᱸᱜᱟ ᱵᱩᱨᱩ ᱠᱚᱦᱚᱸ ᱯᱟᱹᱦᱤᱞ ᱦᱟᱯᱲᱟᱢ ᱠᱚ ᱛᱟᱞᱟ ᱨᱮᱢᱟ ᱦᱩᱭᱩᱜ ᱠᱟᱱ ᱛᱟᱦᱮᱸᱫ ᱜᱮᱭᱟ ᱱᱟᱦᱟᱜ ᱢᱟ ᱯᱟᱞᱮ ᱚᱱᱠᱟ ᱵᱟᱵᱚᱱ ᱠᱚᱨᱟᱣᱮᱫ ᱛᱮᱜᱮ ᱟᱫᱚ ᱦᱟᱹᱨᱭᱟᱹᱲ ᱵᱚᱸᱜᱟ ᱦᱟᱸᱜ ᱢᱟᱥᱮ ᱟᱫᱚ ᱟᱯᱮ ᱥᱮᱫ ᱫᱚ ᱪᱮᱫ ᱞᱮᱠᱟ ᱦᱟᱹᱨᱭᱟᱹᱲ ᱵᱚᱸᱜᱟ ᱠᱚᱯᱮ ᱵᱚᱸᱜᱟᱭ ᱜᱮᱭᱟ ᱪᱮ ᱵᱟᱝᱟ?
ᱦᱳᱭ ᱟᱞᱮ ᱫᱚ ᱱᱟᱦᱟᱜ ᱚᱱᱟ ᱫᱚ ᱦᱟ ᱦᱟᱯᱲᱟᱢ ᱠᱚᱣᱟᱜ ᱵᱚᱸᱜᱟ ᱵᱩᱨᱩ ᱞᱮᱠ ᱠᱟᱛᱮᱫ ᱫᱚ ᱦᱟᱸᱜ ᱞᱮ ᱥᱟᱵ ᱫᱚᱦᱚ ᱟᱠᱟᱫ ᱜᱮᱭᱟ ᱱᱟᱦᱟᱸᱜ ᱟᱞᱮ ᱜᱚᱨᱟᱢ ᱡᱟᱦᱮᱨ ᱨᱮᱦᱟᱸᱜ ᱚᱱᱟ ᱫᱚᱞᱮ ᱵᱚᱸᱜᱟᱭᱮᱫ ᱜᱮᱭᱟ ᱟᱞᱮ ᱦᱚᱸ ᱵᱚᱸᱜᱟ ᱫᱚ ᱟᱫᱚ ᱚᱱᱟ ᱚᱱᱟ ᱵᱚᱸᱜᱟ ᱨᱮᱱᱟᱜ ᱦᱟᱸᱜ ᱡᱚᱥ ᱪᱮᱫ ᱫᱚ ᱱᱚᱣᱟ ᱠᱟᱱ ᱛᱟᱵᱚ ᱛᱟᱦᱮᱸᱫ ᱱᱚᱜᱼᱚᱭ ᱡᱮ ᱟᱵᱚ ᱮᱻ ᱤᱨᱥᱤᱫ ᱢᱮᱱᱛᱮ ᱢᱤᱫᱴᱟᱝ ᱵᱚᱸᱜᱟ ᱢᱮᱱᱟᱜ ᱟᱠᱟᱫ ᱛᱟᱵᱚᱱᱟ ᱤᱨᱥᱤᱫ ᱢᱮᱱᱛᱮ ᱫᱚ ᱚᱱᱟ ᱫᱚ ᱤᱨ ᱡᱚᱠᱷᱚᱱ ᱟᱵᱚ ᱦᱟᱸᱜ ᱦᱟᱱᱮ ᱵᱚᱱ ᱢᱟᱲᱟᱝ ᱵᱚ ᱪᱟᱥ ᱞᱮᱫ ᱫᱚ ᱡᱟᱦᱟᱸ ᱵᱚᱱ ᱤᱨ ᱥᱤᱫ ᱠᱮᱜᱼᱟ ᱵᱚᱱ ᱢᱩᱪᱟᱹᱫ ᱛᱮᱜᱼᱟ ᱵᱚᱱ ᱚᱱᱟ ᱤᱨᱥᱤᱫ ᱵᱚᱸᱜᱟ ᱯᱚᱨᱮ ᱜᱮ ᱱᱟᱦᱟᱜ ᱛᱚᱠᱷᱚᱱ ᱚᱱᱟ ᱫᱚ ᱮᱨᱚᱜ ᱵᱚᱸᱜᱟ ᱦᱤᱡᱩᱜᱼᱟ ᱛᱟᱨᱯᱚᱨᱮ ᱟᱨᱠᱤ ᱮᱨᱚᱜ ᱫᱤᱱ ᱦᱤᱡᱩᱜ ᱠᱟᱱᱟᱜ ᱟᱨᱠᱤ ᱦᱮᱸ ᱥᱮ ᱟᱫᱚ ᱚᱱᱟ ᱮᱨᱚᱜ ᱵᱚᱸᱜᱟ ᱨᱮᱜᱮ ᱵᱚᱱ ᱮᱨ ᱠᱮᱭᱟ ᱦᱩᱱᱟᱹᱝ ᱦᱩᱲᱩ ᱠᱚᱫᱚ ᱱᱤᱛᱚᱜ ᱫᱚ ᱞᱮᱜᱮᱡ ᱞᱮᱜᱮᱡ ᱠᱚᱜᱼᱟ ᱫᱷᱟᱹᱨᱛᱤ ᱫᱚ ᱱᱩᱱᱟᱹᱝ ᱪᱮᱦᱨᱟ ᱦᱟᱹᱨᱭᱟᱹᱲ ᱫᱤᱥᱚᱢ ᱟᱵᱚ ᱦᱟᱹᱨᱭᱟᱹᱲ ᱦᱟᱹᱞᱤ ᱦᱟᱹᱨᱭᱟᱹᱲ ᱠᱮ ᱯᱮᱨᱮᱡ ᱪᱟᱵᱟ ᱠᱚᱜᱼᱟ ᱱᱤᱛ ᱫᱚ ᱟᱫᱚ ᱚᱱᱟ ᱠᱷᱟᱹᱛᱤᱨ ᱛᱮ ᱱᱚᱜᱼᱚᱭ ᱟᱥᱟᱲ ᱵᱚᱸᱜᱟ ᱯᱚᱨᱮ ᱡᱟᱦᱟᱸ ᱥᱟᱱ ᱵᱚᱸᱜᱟ ᱚᱱᱟ ᱠᱷᱟᱹᱛᱤᱨ ᱜᱮ ᱱᱟᱦᱱᱟᱜ ᱫᱷᱟᱹᱨᱛᱤ ᱫᱚ ᱦᱟᱹᱨᱭᱟᱹᱲ ᱜᱮ ᱧᱮᱜᱮᱫ ᱧᱮᱞ ᱧᱮᱞ ᱠᱚᱜᱼᱟ ᱚᱱᱟ ᱠᱷᱟᱹᱛᱤᱨ ᱜᱮ ᱱᱷᱟᱜ ᱱᱚᱣᱟ ᱮ ᱦᱟᱯᱲᱟᱢ ᱠᱚᱠᱚ ᱩᱭᱦᱟᱹᱨ ᱠᱮᱜᱼᱟ ᱡᱮ ᱮ ᱥᱟᱱ ᱵᱚᱸᱜᱟ ᱫᱚ ᱦᱟᱹᱨᱭᱟᱹᱲ ᱵᱚᱸᱜᱟ ᱵᱚ ᱵᱚᱸᱜᱟᱭᱟ ᱟᱫᱚ ᱱᱚᱣᱟ ᱦᱟᱹᱨᱭᱟᱹᱲ ᱢᱮ ᱫᱚ ᱦᱟᱹᱨᱭᱟᱹᱲ ᱢᱮᱱᱫᱚ ᱦᱟᱹᱨᱭᱟᱹᱲ ᱢᱟ ᱟᱹᱰᱤ ᱢᱤᱫᱴᱟᱝ ᱮᱸ ᱱᱟᱯᱟᱭᱟᱱ ᱡᱤᱱᱤᱥ ᱠᱟᱱᱟ ᱢᱚᱱ ᱢᱚᱱ ᱠᱚᱦᱚᱸ ᱢᱚᱱᱮ ᱠᱚᱦᱚᱸ ᱟᱹᱵᱤᱱ ᱵᱟᱹᱫᱽ ᱥᱮᱫ ᱵᱤᱱ ᱪᱟᱞᱟᱣ ᱞᱮᱱᱠᱷᱟᱱ ᱟᱹᱵᱤᱱᱟᱜ ᱢᱚᱱᱮ ᱠᱚ ᱟᱹᱨᱩ ᱯᱷᱮᱨᱟᱣ ᱜᱚᱫᱚᱜᱼᱟ ᱾ ᱟᱹᱵᱤᱱ ᱮ ᱱᱟᱯᱟᱭ ᱛᱮ ᱟᱹᱵᱤᱱ ᱦᱚᱸᱜᱼᱚᱭ ᱡᱮ ᱟᱵᱚ ᱡᱟᱦᱟᱸ ᱵᱚᱱ ᱥᱟᱦᱮᱸᱫ ᱵᱚᱱ ᱦᱟᱛᱟᱣᱮᱫ ᱫᱚ ᱟᱵᱚ ᱚᱠᱥᱤᱡᱮᱱ ᱚᱱᱟ ᱚᱠᱥᱤᱡᱮᱱ ᱦᱚᱸ ᱟᱵᱤᱱ ᱟᱹᱰᱤ ᱱᱟᱯᱟᱭ ᱚᱠ ᱚᱠᱥᱤᱡᱮᱱ ᱵᱤᱱ ᱧᱟᱢᱟ ᱵᱤᱥᱩᱫᱽᱫᱷᱚ ᱟᱹ ᱦᱚᱭ ᱵᱚ ᱧᱟᱢᱟ ᱟᱵᱚ ᱟᱨᱠᱤ ᱚᱱᱟ ᱦᱟᱹᱨᱭᱟᱹᱲ ᱡᱤᱱᱤᱥ ᱠᱷᱚᱱᱟᱜ ᱫᱚ ᱟᱫᱚ ᱚᱱᱟ ᱪᱮᱫᱮ ᱠᱚ ᱡᱟᱹᱱᱤᱡ ᱪᱚ ᱦᱟᱯᱲᱟᱢ ᱠᱚᱫᱚ ᱚᱱᱠᱟ ᱠᱚ ᱵᱮᱱᱟᱣ ᱦᱚᱴᱚ ᱞᱮᱫ ᱪᱟᱸᱫᱚ ᱪᱟᱸᱫᱚ ᱚᱱᱠᱟᱱᱟᱝ ᱵᱚᱸᱜᱟ ᱠᱚ ᱠᱚ ᱮᱢ ᱦᱚᱴᱚ ᱞᱮᱫ ᱛᱟᱦᱮᱸᱫ ᱟᱫᱚ ᱱᱤᱛᱚᱜ ᱫᱚ ᱚᱱᱟᱻ ᱡᱚᱥ ᱦᱚᱸ ᱵᱟᱹᱱᱩᱜ ᱟᱠᱟᱫ-ᱟ ᱟᱨ ᱚᱱᱠᱟ ᱵᱚᱸᱜᱟᱜ ᱠᱟᱱ ᱨᱮᱦᱚᱸ ᱵᱚᱱ ᱛᱮᱦᱮᱧ ᱟᱞᱮ ᱴᱚᱴᱷᱟ ᱨᱮᱞᱮ ᱵᱚᱸᱜᱟᱜ ᱠᱟᱱᱟ ᱟᱨᱚ ᱮᱴᱟᱜ ᱮᱴᱟᱜ ᱡᱟᱭᱜᱟ ᱠᱚᱨᱮ ᱫᱚ ᱵᱟᱠᱚ ᱵᱚᱸᱜᱟᱜ ᱠᱟᱱᱟ ᱟᱫᱚ ᱱᱚᱣᱟ ᱠᱷᱟᱹᱛᱤᱨ ᱛᱮ ᱟᱫᱚ ᱱᱚᱣᱟ ᱱᱮᱛᱟᱨ ᱫᱚ ᱦᱟᱹᱨᱭᱟᱹᱲ ᱵᱚᱸᱜᱟ ᱨᱮᱱᱟᱝ ᱦᱚᱸ ᱩᱱᱟᱹᱝ ᱫᱚ ᱡᱚᱛᱷᱟᱛ ᱫᱚ ᱪᱟᱸᱫᱚ ᱵᱟᱵᱚ ᱠᱩᱥᱤ ᱦᱚᱪᱚ ᱫᱟᱲᱮᱭᱟᱭ ᱠᱟᱱᱟ
ᱦᱚᱸ ᱚᱱᱟ ᱠᱚ ᱜᱮ ᱯᱟᱞᱮ ᱫᱟᱜ ᱡᱟᱹᱲᱤ ᱠᱚᱦᱚᱸ ᱚᱠᱛᱚ ᱚᱠᱛᱚ ᱵᱟᱝ ᱦᱩᱭᱩᱜ ᱠᱟᱱᱟ ᱯᱟᱞᱮ
ᱚᱱᱟ ᱠᱷᱟᱹᱛᱤᱨ ᱜᱮ ᱵᱟᱭ ᱦᱩᱭᱩᱜ ᱠᱟᱱᱟ
ᱚᱱᱟ ᱦᱚᱸ ᱧᱮᱞᱚᱜ ᱠᱟᱱ ᱜᱮᱭᱟ ᱟᱞᱮ ᱥᱮᱱ ᱦᱚᱸ ᱚᱱᱠᱟᱜᱮ ᱢᱤᱫ ᱟᱛᱩ ᱨᱮ ᱫᱚ ᱵᱚᱸᱜᱟᱜ ᱠᱟᱱ ᱠᱷᱟᱱ ᱫᱚ ᱥᱟᱱ ᱵᱚᱸᱜᱟ ᱢᱤᱫ ᱟᱛᱩ ᱫᱚ ᱟᱥᱟᱲ ᱵᱚᱸᱜᱟ ᱨᱮ ᱟᱨ ᱢᱤᱫ ᱟᱛᱩ ᱨᱮᱫᱚ ᱵᱟᱝᱠᱷᱟᱱ ᱵᱟᱝ ᱵᱚᱸᱜᱟᱜ ᱠᱟᱱᱟ
ᱦᱳᱭ ᱦᱳᱭ ᱦᱳᱭ
ᱟ
ᱦᱮᱸ ᱚᱝᱠᱟᱜᱮ ᱟᱵᱚ ᱫᱚ ᱱᱚᱣᱟ ᱫᱤᱥᱚᱢ ᱫᱚ ᱪᱮᱠᱟᱹᱭᱱᱟ ᱟᱵᱚ ᱫᱚ ᱱᱚᱣᱟ ᱫᱤᱥᱚᱢ ᱫᱚ ᱛᱮᱦᱮᱧ ᱱᱚᱣᱟ ᱫᱤᱥᱚᱢ ᱢᱟ ᱯᱩᱭᱞᱩ ᱫᱷᱟᱹᱨᱛᱤ ᱢᱟ ᱡᱚᱞᱚᱠᱟᱨ ᱜᱮ ᱛᱟᱦᱮᱸ ᱠᱟᱱᱟ ᱟᱵᱚ ᱚᱱᱟ ᱡᱟᱦᱟᱸ ᱦᱤᱛᱟᱹᱞ ᱯᱚᱛᱚᱵ ᱠᱚᱨᱮ ᱦᱚᱸ ᱵᱚ ᱯᱟᱲᱦᱟᱣ ᱟᱠᱟᱜᱼᱟ ᱜᱩᱨᱩ ᱜᱚᱢᱠᱮ ᱜᱮᱭᱟ ᱯᱚᱛᱚᱵ ᱠᱚᱨᱮ ᱦᱚᱸᱵᱚ ᱯᱟᱲᱦᱟᱣ ᱟᱠᱟᱫ ᱜᱮᱭᱟ ᱟᱫᱚ ᱩᱱ ᱡᱚᱠᱷᱚᱱ ᱢᱟᱹᱱᱢᱤ ᱡᱚᱠᱷᱚᱱ ᱠᱚ ᱡᱟᱱᱟᱢ ᱢᱮᱱᱟ ᱜᱚᱢᱠᱮ ᱟᱫᱚ ᱛᱚᱠᱷᱚᱱ ᱫᱚ ᱮ ᱯᱤᱞᱪᱩ ᱦᱟᱲᱟᱢ ᱦᱟᱸᱜ ᱯᱤᱞᱪᱩ ᱵᱩᱰᱷᱤ ᱡᱟᱦᱟᱸ ᱩᱱᱠᱤᱱ ᱴᱷᱮᱱ ᱠᱷᱚᱱᱟᱜ ᱜᱮᱛᱚ ᱦᱟᱸᱜ ᱟᱵᱚ ᱢᱟ ᱢᱟᱹᱱᱢᱤ ᱡᱟᱱᱟᱢ ᱟᱫᱚ ᱚᱸᱰᱮ ᱠᱷᱚᱱᱟᱜ ᱜᱮ ᱟᱵᱚ ᱦᱚᱸᱜ-ᱚᱭ ᱥᱚᱛ ᱡᱩᱜᱽ ᱛᱨᱮᱛᱟ ᱡᱩᱜᱽ ᱫᱟᱯᱚᱨ ᱡᱩᱜᱽ ᱟᱨ ᱠᱩᱞᱤ ᱡᱩᱜᱽ ᱯᱩᱱᱭᱟ ᱡᱩᱜᱽ ᱦᱟᱸᱜ ᱟᱵᱚᱣᱟᱜ ᱢᱮᱱᱟᱜ ᱟᱠᱟᱫᱟ ᱟᱫᱚ ᱯᱩᱱᱭᱟ ᱡᱩᱜᱽ ᱫᱷᱟᱹᱨᱤᱡ ᱦᱟᱸᱜ ᱱᱤᱛᱚᱜ ᱫᱚ ᱟᱵᱚ ᱫᱚ ᱠᱩᱞᱤ ᱡᱩᱜᱽ ᱨᱮᱱᱟᱜ ᱱᱟᱝ ᱨᱮ ᱢᱮᱱᱟᱜ ᱟᱠᱟᱫ ᱵᱚᱱᱟ ᱱᱷᱟᱜ ᱟᱫᱚ ᱚᱱᱟ ᱠᱷᱟᱹᱛᱤᱨ ᱡᱟᱦᱟᱸ ᱱᱚᱜ-ᱚᱭ ᱵᱚᱸᱜᱟ ᱵᱩᱨᱩ ᱠᱟᱛᱷᱟ ᱠᱚᱞᱟᱝ ᱞᱟᱹᱭᱮᱜ-ᱟ ᱴᱚᱴᱷᱟ ᱡᱟᱹᱱᱤᱡ ᱵᱟᱝ ᱦᱩᱭᱩᱜ ᱠᱟᱱᱟ ᱟᱫᱚ ᱯᱟᱹᱦᱤᱞ ᱫᱚ ᱜᱚᱴᱟ ᱜᱮ ᱦᱩᱭᱩᱜ ᱠᱟᱱ ᱜᱮ ᱛᱟᱦᱮᱸᱫ ᱱᱚᱣᱟ ᱫᱚ ᱥᱚᱛᱚ ᱡᱩᱜᱽ ᱛᱨᱮᱛᱨᱮ ᱡᱩᱜᱽ ᱥᱮ ᱫᱚᱣᱟᱯᱩ ᱡᱩᱜᱽ ᱠᱚ ᱞᱟᱹᱭᱟᱜ ᱠᱟᱱᱟ ᱟᱵᱚ ᱫᱚ ᱫᱳᱣᱟᱯᱩ ᱵᱚ ᱞᱟᱹᱭᱟ ᱫᱤᱠᱩ ᱫᱚ ᱠᱚ ᱞᱟᱹᱭᱟ ᱫᱟᱯᱚᱨ ᱡᱩᱜᱽ ᱟᱫᱚ ᱱᱩᱱᱟᱹᱜ ᱫᱷᱟᱹᱨᱤᱡ ᱫᱚ ᱴᱷᱤᱠ ᱜᱮ ᱛᱟᱦᱮᱸ ᱟᱹᱜᱩ ᱞᱮᱱ ᱛᱟᱵᱚᱱᱟ ᱟᱫᱚ ᱱᱚᱣᱟ ᱠᱩᱞᱤ ᱡᱩᱜᱽ ᱥᱮᱴᱮᱨᱮᱱ ᱠᱷᱟᱱ ᱫᱚ ᱟᱫᱚ ᱱᱤᱛᱚᱜ ᱫᱚ ᱚᱱᱟ ᱠᱚᱫᱚ ᱡᱚᱛᱚ ᱵᱚᱱ ᱦᱤᱲᱤᱧ ᱪᱟᱵᱟ ᱠᱮᱫᱮᱜ-ᱟ ᱟᱫᱚ ᱚᱱᱟ ᱠᱷᱟᱹᱛᱤᱨ ᱮᱸ ᱚᱸ ᱢᱟᱱᱮ ᱴᱚᱴᱷᱟ ᱴᱚᱴ ᱴᱚᱴᱷᱟ ᱨᱮᱱ ᱟᱹᱛᱩ ᱦᱚᱸ ᱢᱚᱬᱮ ᱦᱚᱲ ᱱᱟᱭᱠᱮ ᱠᱚ ᱚᱱᱠᱟ ᱡᱟᱦᱟᱸ ᱢᱟᱺᱡᱷᱤ ᱠᱚ ᱢᱮᱱᱟᱜ ᱠᱚ ᱛᱟᱵᱚᱱᱟ ᱩᱱᱠᱩ ᱚᱱᱟ ᱠᱚᱠᱚ ᱵᱟᱠᱚ ᱪᱷᱤᱛ ᱫᱟᱲᱮᱭᱟᱜ ᱠᱟᱱ ᱠᱷᱟᱹᱛᱤᱨ ᱚᱱᱟ ᱵᱚᱸᱜᱟ ᱵᱩᱨᱩ ᱠᱚ ᱟᱫᱚ ᱡᱚᱛᱷᱟᱛ ᱵᱟᱭ ᱦᱩᱭᱩᱜ ᱠᱟᱱᱟ ᱵᱟᱝᱠᱷᱟᱱ ᱫᱚ ᱟᱵᱚ ᱫᱚ ᱱᱚᱣᱟ ᱫᱚ ᱡᱚᱛᱚ ᱜᱮᱠᱚ ᱵᱟᱰᱟᱭ ᱜᱮ ᱛᱟᱵᱚ ᱛᱟᱦᱮᱸᱼᱼ ᱟᱵᱚ ᱨᱮᱱ ᱦᱟᱯᱲᱟᱢ ᱠᱚᱫᱚ
ᱜᱚᱢᱠᱮ ᱛᱟᱦᱚᱞᱮ ᱟᱵᱚᱱᱟᱜ ᱵᱚᱸᱜᱟ ᱵᱩᱨᱩ ᱠᱚᱫᱚ ᱢᱟᱱᱮ ᱥᱮᱨᱢᱟ ᱯᱩᱨᱟᱹᱣ ᱨᱮ ᱜᱮᱞᱵᱟᱨ ᱪᱟᱸᱫᱳ ᱨᱮ ᱜᱮ ᱢᱮᱱᱟᱜ ᱛᱟᱵᱚᱱᱟ ᱛᱟᱦᱚᱞᱮ
ᱮᱠᱵᱟᱨᱮ ᱜᱮᱞᱵᱟᱨ ᱜᱚᱴᱮᱡ ᱪᱟᱸᱫᱚ ᱟᱨ ᱜᱮᱞᱵᱟᱨ ᱜᱚᱴᱮᱡ ᱜᱮ ᱵᱚᱸᱜᱟ ᱦᱚᱸ ᱢᱮᱱᱟᱜ ᱟᱠᱟᱫ ᱛᱟᱵᱚᱱᱟ
ᱚᱱᱠᱟᱜᱮ ᱩᱱᱠᱩ ᱨᱮᱱ ᱢᱟᱹᱞᱤᱠ ᱠᱚᱦᱚᱸ ᱢᱮᱱᱟᱜ ᱟᱠᱟᱜ ᱠᱚᱣᱟ
ᱦᱳᱭ ᱮᱱᱠᱷᱟᱱ ᱱᱚᱣᱟ ᱡᱮᱢᱚᱱ ᱵᱤᱱ ᱞᱟᱹᱭ ᱠᱮᱫ ᱞᱮᱠᱟ ᱡᱟᱦᱟᱸ ᱮᱨᱚᱜ ᱵᱚᱸᱜᱟ ᱮᱨᱚᱜ ᱵᱚᱸᱜᱟ ᱯᱚᱨᱮ ᱡᱟᱦᱟᱸ ᱵᱚᱸᱜᱟ ᱯᱚᱨ ᱯᱚᱨ ᱦᱮᱡ ᱠᱟᱱᱟ᱾ ᱟᱹᱥᱟᱹᱲᱤᱭᱟᱹ ᱵᱚᱸᱜᱟ ᱦᱟᱹᱨᱭᱟᱹᱲ ᱵᱚᱸᱜᱟ ᱠᱚ ᱱᱚᱣᱟ ᱠᱚ ᱡᱟᱹᱱᱤᱡ ᱱᱚᱣᱟ ᱠᱚ ᱵᱚᱸᱜᱟ ᱵᱩᱨᱩ ᱠᱚ ᱢᱟᱱᱮ ᱯᱮᱨᱮᱡ ᱦᱚᱪᱚ ᱫᱚ ᱵᱟᱲᱟᱭ ᱦᱚᱪᱚ ᱠᱚ ᱫᱚ ᱡᱟᱹᱱᱤᱡ ᱟᱹᱰᱤ ᱱᱟᱯᱟᱭ ᱱᱟᱯᱟᱭᱟ ᱚᱱᱟ ᱨᱮᱜᱮ ᱚᱱᱟ ᱨᱮ ᱜᱮ ᱪᱟᱥ ᱵᱟᱥ ᱨᱮᱱᱟᱜ ᱠᱟᱹᱢᱤ ᱦᱚᱸ ᱟᱹᱰᱤᱴᱟᱜ ᱦᱮᱸ ᱱᱤᱨᱵᱷᱚᱨᱟ ᱟᱨᱠᱤ
ᱚᱱᱟ ᱪᱮᱛᱟᱱ ᱨᱮᱜᱮ ᱱᱤᱨᱵᱷᱚᱨᱮᱜᱼᱟᱭ ᱯᱟᱹᱦᱤᱞ ᱫᱚ ᱱᱚᱜ-ᱚᱭ ᱡᱮ ᱦᱟᱯᱲᱟᱢᱟᱜ ᱠᱟᱛᱷᱟ ᱞᱤᱧ ᱞᱟᱹᱭ ᱠᱮᱫ ᱞᱮᱠᱟ᱾ ᱱᱚᱣᱟ ᱱᱚᱣᱟ ᱫᱤᱥᱚᱢ ᱢᱟ ᱟᱵᱚ ᱢᱟᱹᱱᱢᱤᱭᱟᱜ ᱫᱤᱥᱚᱢ ᱢᱟ ᱵᱟᱝ ᱠᱟᱱᱟ᱾ ᱱᱚᱣᱟ ᱫᱤᱥᱚᱢ ᱫᱚ ᱵᱚᱸᱜᱟ ᱠᱚᱣᱟᱜ ᱫᱤᱥᱚᱢ ᱠᱟᱱᱟ᱾
ᱱᱚᱣᱟ ᱫᱤᱥᱚᱢ ᱨᱮᱫᱚ ᱵᱚᱸᱜᱟ ᱠᱚ ᱛᱟᱦᱮᱸ ᱠᱟᱱᱟ ᱢᱟᱹᱱᱢᱤ ᱫᱚ ᱵᱟᱵᱚ ᱛᱟᱦᱮᱸ ᱠᱟᱱᱟ, ᱢᱮᱱᱠᱷᱟᱱ ᱱᱩᱠᱩ ᱠᱩ ᱵᱚᱸᱜᱟ ᱠᱚᱠᱚ ᱩᱭᱦᱟᱹᱨ ᱠᱮᱜᱼᱟ ᱟᱵᱚ ᱛᱟᱦᱮᱸ ᱠᱟᱛᱮ ᱫᱚ ᱱᱚᱣᱟ ᱫᱤᱥᱚᱢ ᱨᱮᱫᱚ ᱪᱮᱫ ᱵᱚ ᱪᱤᱠᱟᱹᱭᱟ᱾ ᱢᱟᱹᱱᱢᱤ ᱱᱚᱣᱟ ᱫᱤᱥᱚᱢ ᱨᱮ ᱟᱹᱜᱩ ᱠᱚ ᱦᱩᱭᱩᱜᱼᱟ, ᱚᱱᱟ ᱠᱷᱟᱹᱛᱤᱨ ᱦᱟᱸᱜ ᱛᱮᱦᱮᱧ ᱟᱵᱚᱣᱟᱜ ᱢᱟᱱᱣᱟ ᱡᱟᱱᱟᱢ ᱾
ᱢᱟᱱᱚᱣᱟ ᱡᱟᱱᱟᱢ
ᱫᱚ ᱦᱳᱭ ᱚᱱᱟ ᱠᱷᱟᱹᱛᱤᱨ ᱜᱮ ᱢᱟᱱᱣᱟ ᱡᱟᱱᱟᱢ ᱟᱫᱚ ᱚᱱᱟ ᱞᱮᱠᱟᱛᱮ ᱱᱚᱜᱼᱚᱭ ᱢᱟᱹᱱᱢᱤ ᱠᱚ ᱡᱟᱱᱟᱢ ᱠᱮᱫ ᱵᱚᱱᱟ᱾ ᱟᱨ ᱡᱟᱦᱟᱱᱟᱜ ᱜᱮ ᱚᱱᱟ ᱠᱷᱟᱹᱛᱤᱨ ᱟᱵᱚ ᱫᱚ ᱪᱟᱥ ᱟᱵᱚᱱ ᱟᱨᱡᱟᱣ ᱟᱵᱚᱱ ᱚᱱᱟ ᱫᱚ ᱟᱜᱮ ᱵᱚᱸᱜᱟ ᱵᱩᱨᱩ ᱜᱮᱵᱚᱱ ᱮᱢᱟ ᱦᱟᱠᱚᱣᱼᱟ᱾ ᱟᱫᱚ ᱚᱱᱟ ᱞᱮᱠᱟ ᱛᱮᱜᱮ ᱟᱵᱚ ᱫᱚ ᱢᱟᱱᱮ ᱢᱟᱱᱮ ᱜᱮᱞᱵᱟᱨ ᱜᱚᱴᱮᱡ ᱪᱟᱸᱫᱳ ᱨᱮ ᱜᱮᱞᱵᱟᱨ ᱜᱚᱴᱮᱡ ᱵᱚᱸᱜᱟ ᱢᱮᱱᱟᱜ ᱠᱟᱜ ᱠᱚ ᱛᱟᱵᱚᱱᱟ᱾
ᱟᱨ ᱩᱱᱠᱩ ᱮᱢ ᱠᱟᱛᱮ ᱜᱮ ᱟᱵᱚ ᱦᱚᱸᱵᱚᱱ ᱡᱚᱢᱟᱵᱚᱱ ᱡᱟᱦᱟᱸᱱ ᱡᱤᱱᱤᱥ᱾
ᱠᱟᱹᱢᱤ ᱠᱚᱦᱚ ᱵᱚᱱ ᱮᱦᱚᱵᱟ᱾
ᱠᱟᱹᱢᱤ ᱠᱚᱦᱚᱸ ᱵᱚᱱ ᱮᱦᱚᱵᱟ᱾ ᱦᱮᱸ ᱟᱨ ᱟᱵᱚ ᱟᱹᱫᱤᱵᱟᱹᱥᱤ ᱠᱷᱮᱨᱣᱟᱲ ᱡᱟᱹᱛᱤ ᱦᱚᱲ ᱫᱚ ᱵᱚᱸᱜᱟ ᱨᱮᱫᱚ ᱵᱤᱥᱟᱹᱥ ᱫᱚ ᱟᱹᱰᱤ ᱡᱩᱨ ᱢᱮᱱᱟᱜ ᱛᱟᱵᱚᱱᱟ, ᱢᱮᱱᱠᱷᱟᱱ ᱠᱟᱹᱢᱤ ᱨᱮᱫᱚ ᱩᱱᱟᱹᱜ ᱫᱚ ᱵᱟᱝᱟ᱾
ᱦᱳᱭᱻ ᱦᱚᱭᱻ᱾
ᱦᱮᱸ ᱟᱹᱵᱤᱱ ᱢᱟ ᱧᱮᱞ ᱵᱤᱱ᱾ ᱮᱜ ᱠᱤᱪᱷᱩ ᱠᱤᱪᱷᱩ ᱪᱤᱛᱟᱹᱨ ᱦᱟᱸᱜ ᱧᱮᱞ ᱜᱚᱫᱚᱜ ᱜᱮᱭᱟ, ᱟᱹᱵᱤᱱ ᱵᱤᱱ ᱫᱤᱥᱟᱹᱭ ᱜᱮᱭᱟ ᱩᱢᱻ᱾ ᱡᱟᱦᱟᱸᱭ ᱜᱮ ᱡᱟᱸᱜᱟ ᱡᱟᱦᱟᱸᱭ ᱜᱮ ᱜᱤᱫᱽᱨᱟᱹ ᱵᱚᱞᱚ ᱟᱨ ᱥᱮᱬᱟ ᱦᱚᱲ ᱜᱮ ᱵᱚᱞᱚ ᱢᱮᱫᱴᱟᱝ ᱡᱩᱫᱤ ᱞᱟᱹᱴᱩ ᱧᱚᱜ ᱫᱟᱨᱮ ᱫᱮᱡ ᱵᱚᱱ ᱢᱮᱛᱟᱭᱟ᱾ ᱮ ᱵᱟᱹᱵᱩ ᱢᱟᱥᱮ ᱚᱱᱮ ᱭᱟ‌ ᱫᱮᱡᱚᱜ ᱛᱟᱞᱟᱝ ᱢᱮᱥᱮ ᱱᱟ ᱰᱟᱹᱨ ᱠᱚ ᱠᱟᱹᱴᱤᱡ ᱰᱩᱞᱟᱹᱣ ᱟᱬᱜᱚ ᱠᱟᱜ ᱛᱟᱞᱟᱝ ᱢᱮ᱾
ᱟᱫᱚ ᱦᱳᱭ ᱛᱚᱵᱤᱱ ᱫᱮᱡᱚᱜ ᱠᱟᱱᱟ, ᱫᱮᱡᱚᱜ ᱢᱟᱲᱟᱝ ᱨᱮ ᱧᱮᱞᱮ ᱵᱤᱱ ᱦᱟᱸᱜ ᱢᱟ ᱜᱚᱸᱰ ᱜᱚᱫ ᱠᱮᱜ-ᱟᱭ ᱠᱟᱹᱴᱤᱡ ᱪᱩᱞᱩᱝ᱾ ᱟᱪᱪᱷᱟ ᱫᱮᱡ ᱮᱱᱟᱭ ᱢᱟᱜ ᱠᱮᱜ-ᱟᱭ ᱰᱩᱞᱟᱹᱣ ᱠᱮᱫᱟᱭ ᱟᱨᱦᱚᱸᱭ ᱟᱬᱜᱚᱭᱱᱟ ᱟᱨᱦᱚᱸ ᱢᱩᱪᱟᱹᱫ ᱨᱮ ᱜᱚᱰ ᱟᱫᱟᱭ᱾ ᱟᱫᱚ ᱱᱟ ᱱᱚᱜᱼᱚᱭ ᱡᱮ ᱦᱟᱸᱜ ᱵᱟᱨᱭᱟ ᱪᱤᱛᱟᱹᱨ ᱱᱚᱰᱮ ᱵᱚ ᱧᱮᱞ ᱧᱟᱢ ᱠᱮᱜᱼᱟ ᱟᱫᱚ ᱩᱱᱤ ᱫᱚ ᱠᱤ ᱟᱵᱚ ᱵᱚ ᱢᱮᱛᱟᱫᱮ ᱛᱟᱦᱮᱸᱫ, ᱡᱮ ᱮ ᱵᱟᱹᱵᱩ ᱜᱚᱴ ᱠᱟᱛᱮ ᱜᱮ ᱫᱮᱡᱚᱜ ᱢᱮ ᱟᱨ ᱟᱬᱜᱚ ᱠᱟᱛᱮ ᱜᱚᱰ-ᱟᱜ ᱢᱮ᱾ ᱢᱮ ᱫᱟᱨᱮ ᱫᱚ, ᱚᱱᱟ ᱢᱟ ᱵᱟᱵᱚ ᱞᱟᱹᱭ ᱠᱟᱣᱫᱮᱭᱟ᱾ ᱮᱱᱠᱷᱟᱱ ᱚᱱᱟ ᱫᱚ ᱟᱵᱚ ᱟᱵᱚ ᱛᱮᱜᱮ ᱚᱱᱟ ᱫᱚᱵᱚᱱ ᱵᱟᱰᱟᱭᱟ, ᱡᱮ ᱱᱚᱣᱟ ᱫᱤᱥᱚᱢ ᱨᱮ ᱡᱟᱦᱟᱸ ᱡᱤᱱᱤᱥ ᱜᱮ ᱦᱩᱭᱮᱱ ᱠᱟᱱᱟ ᱚᱱᱟ ᱫᱚ ᱵᱚᱸᱜᱟ ᱡᱤᱱᱤᱥ ᱠᱟᱱᱟ ᱟᱨ
ᱦᱳᱭ ᱜᱚᱢᱠᱮ᱾ ᱦᱳᱭ ᱜᱚᱢᱠᱮ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱᱟᱵᱤᱱ ᱞᱟᱹᱭ ᱠᱮᱫ ᱞᱮᱠᱟ ᱱᱟᱜ ᱫᱟᱨᱮ ᱫᱷᱤᱨᱤ ᱵᱩᱨᱩ ᱱᱚᱣᱟ ᱠᱚᱜᱮ ᱟᱵᱚᱱᱟᱜ ᱢᱟ ᱵᱚᱸᱜᱟ᱾
ᱦᱳᱭᱻ ᱦᱳᱭᱻ ᱡᱷᱚᱛᱚᱜᱮ ᱵᱚᱝᱜᱟ ᱾
ᱟᱵᱚ ᱚᱱᱟ ᱥᱟᱞᱟᱜ ᱱᱚᱣᱟ ᱮᱠᱫᱚᱢ ᱟᱵᱚᱱᱟᱜ ᱥᱟᱹᱜᱟᱹᱭ ᱢᱮᱱᱟᱜ ᱜᱮᱭᱟ᱾ ᱦᱮᱸ
ᱦᱳᱭ ᱵᱚᱸᱜᱟ ᱢᱟᱨᱟᱝ ᱵᱩᱨᱩᱭ ᱢᱮᱱ ᱟᱠᱟᱜᱼᱟ ᱤᱧ ᱫᱚ ᱤᱧᱟᱹᱜ ᱫᱚ ᱱᱚᱝᱠᱟᱱ ᱫᱟᱲᱮ ᱢᱮᱱᱟᱜᱼᱟ, ᱤᱧᱟᱹᱜ ᱫᱚ ᱚᱝ ᱫᱟᱲᱮ ᱢᱮᱱᱟᱜᱼᱟ, ᱡᱟᱦᱟᱸ ᱫᱚ ᱤᱧ